ᱦᱮᱞᱳ
ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ
ᱦᱚ ᱪᱚᱞᱮᱠᱟ ᱵᱮᱥ ᱵᱟᱲᱟ ᱜᱮ
ᱦᱮᱸ ᱵᱮᱥ ᱵᱟᱲᱟ ᱜᱮ ᱟᱯᱟᱛᱚᱛᱚ ᱱᱤᱭᱟᱹ ᱜᱷᱟᱹᱲᱤᱡ ᱫᱚ ᱜᱚᱢᱠᱮ ᱟᱢ ᱜᱮ ᱚᱠᱟ ᱞᱮᱠᱟ ᱢᱮᱱᱟᱜ ᱢᱮᱭᱟ᱾
ᱦᱮᱸ ᱤᱧ ᱦᱚᱸ ᱵᱮᱥ ᱵᱟᱲᱟ ᱜᱮ ᱱᱟᱯᱟᱭ ᱜᱮ
ᱚ ᱡᱚᱢ ᱵᱟᱲᱟ ᱠᱚᱫᱚ ᱦᱩᱭ ᱱᱟᱥᱮ ᱵᱟᱝ ᱛᱟᱦᱞᱮ
ᱡᱚᱢ ᱵᱟᱲᱟ ᱠᱚᱫᱚ ᱦᱮᱸ ᱦᱩᱭ ᱮᱱᱟ ᱟᱢ ᱫᱚ ᱡᱚᱢ ᱵᱟᱲᱟ ᱠᱮᱫᱟᱢ ᱥᱮ ᱵᱟᱝ
ᱱᱚᱳᱭ ᱡᱚᱢ ᱵᱟᱲᱟ ᱠᱟᱛᱮᱜ ᱜᱮ ᱫᱩᱲᱩᱵ ᱦᱩᱭᱩ ᱟᱠᱟᱱᱟ ᱱᱮ ᱡᱚᱢ ᱦᱚᱭᱱᱟ
ᱦᱚᱸ
ᱩᱛᱩ ᱫᱚ ᱛᱷᱟ ᱪᱮᱫ ᱩᱛᱩ ᱦᱩᱭ ᱞᱮᱱᱟ
ᱩᱛᱩ ᱫᱚ ᱦᱩᱭ ᱞᱮᱱᱟ ᱛᱮᱦᱤᱧ ᱫᱚ ᱟ ᱯᱚᱴᱚᱞ ᱩᱛᱩ ᱯᱚᱴᱚᱞ ᱢᱟᱱᱮ ᱥᱚᱵᱡᱤ ᱟᱨ ᱫᱟᱹᱞ ᱩᱛᱩ ᱫᱟᱠᱟ᱾
ᱚ
ᱦ ᱟᱨ ᱟᱯᱮ ᱫᱚ
ᱦᱮᱸ ᱟᱞᱮ ᱦᱚᱸ ᱵᱤᱞᱤ ᱛᱤᱠᱤ ᱦᱩᱭᱞᱤᱱᱟ ᱟᱨ ᱟᱞᱩᱥᱤᱯᱤ ᱟᱨ ᱫᱟᱹᱞ ᱨᱟᱥᱮ ᱱᱮᱼᱱᱤᱛᱚᱜ ᱜᱮ ᱡᱚᱢ ᱠᱟᱛᱮ ᱫᱚ ᱫᱩᱲᱩᱵ ᱦᱩᱭ ᱠᱟᱱᱟ
ᱫᱩᱲᱩᱵ ᱦᱩᱭ ᱠᱟᱱᱟ ᱦᱩ
ᱛᱟᱦᱚᱞᱮ ᱚᱲᱟᱜ ᱠᱚᱫᱚ ᱚᱲᱟᱜ ᱠᱚᱨᱮᱼᱫᱚ ᱡᱚᱛᱚ ᱜᱮ ᱵᱮᱥ ᱵᱟᱲᱟ ᱜᱮ
ᱦᱮᱸ ᱚᱲᱟᱜ ᱠᱚ ᱡᱚᱛᱚ ᱜᱮ ᱵᱮᱥ ᱵᱟᱲᱟ ᱜᱮ
ᱚ
ᱟᱯᱮ ᱠᱚᱜᱮ ᱚᱲᱟᱜ ᱨᱮ ᱪᱮᱫ ᱞᱮᱠᱟ ᱵᱮᱥ ᱵᱟᱲᱟ ᱜᱮ ᱢᱮᱱᱟᱜ ᱠᱚᱣᱟ
ᱦᱮᱸ ᱚᱲᱟᱜ ᱠᱚᱨᱮ ᱡᱷᱚᱛᱚ ᱜᱮ ᱵᱮᱥ ᱵᱟᱲᱟᱜ ᱜᱮ ᱟᱯᱟᱛᱚᱛᱚ ᱱᱤᱭᱟᱹ ᱜᱷᱟᱲᱤᱡ ᱫᱚ
ᱦᱮᱸ
ᱠᱟᱹᱢᱤ ᱠᱚᱫᱚ ᱛᱟᱦᱚᱞᱮ ᱪᱮᱫ ᱠᱟᱹᱢᱤ ᱠᱚ ᱦᱳᱭᱳᱜ ᱠᱟᱱᱟ ᱥᱮ
ᱠᱟᱹᱢᱤ ᱠᱚᱫᱚ ᱚᱱᱟ ᱠᱚᱫᱚ ᱮᱠᱷᱚᱱ ᱫᱚ ᱰᱤᱡᱤᱴᱮᱞ ᱳᱣᱟᱨᱠ ᱛᱚ ᱮᱠᱷᱚᱱ ᱳᱣᱟᱨᱠ ᱜᱮ ᱠᱚᱨᱟᱣ ᱦᱩᱭᱩᱜ ᱠᱟᱱᱟ, ᱱᱤᱭᱟᱹ ᱥᱟᱶ ᱥᱟᱶᱛᱮ ᱟᱨᱚ ᱟᱞᱟᱫᱟ ᱮᱴᱟᱜ-ᱟᱜ ᱢᱟᱱᱮ ᱫᱚᱥᱟᱨᱟᱜ ᱰᱤᱡᱤᱴᱟᱞ ᱳᱣᱟᱨᱠ ᱢᱟᱱᱮ ᱳᱣᱟᱨᱠ ᱯᱷᱨᱚᱢ ᱦᱳᱢ ᱟᱨ ᱟᱵᱮᱱ ᱫᱚ ᱪᱮᱫ ᱵᱮᱱ ᱠᱟᱹᱢᱤᱭᱫᱟ ᱮᱠᱷᱚᱱ
ᱦᱮᱸ ᱚᱱᱠᱟᱜᱮ ᱤᱧ ᱦᱚᱸ ᱟᱨᱠᱤ ᱯᱟᱲᱦᱟᱣ ᱚᱞᱚᱜ ᱵᱟᱲᱟ ᱦᱳᱭᱳᱜ ᱠᱟᱱᱟ ᱚᱱᱟ ᱤᱭᱟᱹ ᱛᱮᱜᱮ
ᱟᱪᱷᱟ ᱟᱪᱷᱟ ᱟᱨ ᱛᱟᱦᱚᱞᱮ ᱚᱱᱟ ᱤᱭᱟᱹ ᱤᱭᱟᱹ ᱤᱭᱟᱹ ᱛᱮᱞᱟᱝ ᱨᱚᱯᱚᱲ ᱞᱮᱱ ᱜᱮ ᱮᱻᱜ ᱚᱞᱪᱤᱠᱤ ᱫᱚ ᱵᱟᱲᱟᱭ ᱢᱮᱱᱟᱜ ᱜᱮᱭᱟ ᱥᱮ
ᱦᱳᱭ ᱵᱟᱲᱟᱭ ᱢᱮᱱᱟᱜ ᱜᱮᱭᱟ
ᱦᱮᱸ ᱛᱚ ᱚᱱᱛᱮᱱᱟᱜ ᱚᱞᱪᱤᱠᱤ ᱨᱮᱱᱟᱜ ᱠᱟᱞᱪᱟᱨ ᱦᱮᱸ ᱵᱟᱲᱟᱭ ᱢᱮᱱᱟᱜ ᱜᱮᱭᱟ ᱟᱫᱚ ᱚᱱᱛᱮ ᱚᱞᱪᱤᱠᱤ ᱨᱮᱱᱟᱜ ᱠᱟᱞᱪᱟᱨ ᱫᱚ ᱪᱮᱫᱠᱟ ᱢᱮᱱᱟᱜ ᱠᱟᱫᱟ ᱚᱱᱛᱮ
ᱦᱮᱸ ᱚᱞᱪᱤᱠᱤ ᱱᱚᱣᱟ ᱠᱚᱨᱮ ᱢᱟ ᱜᱚᱴᱟ ᱜᱮ ᱪᱟᱹᱞᱩ ᱠᱟᱱᱟ ᱤᱥᱠᱩᱞ ᱠᱚᱨᱮ ᱦᱚᱸ
ᱦᱩᱸ